ᱦᱮᱞᱳ
ᱦᱮᱞᱳ
ᱦᱮᱞᱳ ᱦᱮᱞᱳ
ᱦᱮᱸ ᱦᱮᱞᱳ ᱦᱮᱸ ᱟᱸᱡᱚᱢ ᱫᱟᱞᱤᱧ᱾
ᱚ ᱦᱮᱸᱢᱟ ᱞᱟᱹᱭ ᱵᱤᱱ ᱚᱠᱟᱞᱮᱠᱟ ᱢᱮᱱᱟᱜ ᱵᱤᱱᱟ᱾ ᱱᱟᱯᱟᱭ ᱜᱮ ᱢᱮᱱᱟᱜ ᱞᱮᱭᱟ ᱟᱯᱮ ᱫᱚ ᱚᱠᱟᱞᱮᱠᱟ᱾
ᱵᱟᱹᱜᱤ ᱜᱮ ᱟᱹᱰᱤ ᱢᱚᱡᱽ
ᱟᱨ ᱚᱲᱟᱜ ᱠᱚᱨᱮ ᱫᱚ ᱚᱠᱟ ᱞᱮᱠᱟ ᱢᱮᱱᱟᱜ ᱠᱚᱣᱟ ᱦᱮᱸ᱾
ᱪᱮᱫᱠᱟ ᱠᱟᱹᱢᱤ ᱦᱩᱭᱩᱜ ᱠᱟᱱᱟ?
ᱟᱨ ᱠᱟᱹᱢᱤ ᱫᱚ ᱟᱹᱨᱤᱭᱟᱜᱼᱟ ᱱᱚᱜ-ᱚᱭ ᱫᱟᱜ ᱫᱚ ᱵᱟᱭ ᱫᱟᱜ ᱮ-ᱟ ᱛᱚ ᱚᱱᱟᱛᱮ ᱠᱟᱹᱢᱤ ᱠᱚᱫᱚ ᱟᱹᱨᱤᱭᱟᱜ-ᱟ᱾
ᱚᱻ
ᱟᱻ ᱟᱯᱟᱥᱮ ᱫᱚ
ᱟᱞᱮᱥᱮ ᱦᱚᱸ ᱵᱟᱭ ᱫᱟᱜ ᱮᱜ ᱠᱟᱱᱟ, ᱠᱟᱹᱴᱤᱡ ᱠᱟᱹᱴᱤᱡ ᱫᱟᱜ ᱟᱠᱟᱫᱫᱟ ᱟᱫᱚ, ᱚᱱᱠᱟᱟᱭ ᱨᱚᱦᱚᱭ ᱡᱟᱣᱨᱟᱭ ᱫᱚᱠᱚ ᱢᱤᱫᱦᱟ ᱵᱟᱨ ᱦᱚᱲ ᱠᱚ,
ᱚ ᱟᱞᱮᱥᱮᱫ ᱫᱚ ᱱᱚᱜᱼᱚᱭ ᱫᱟᱜ ᱫᱚᱭ ᱫᱟᱜ ᱠᱮᱫᱟ ᱢᱮᱱᱠᱷᱟᱱ, ᱛᱮᱦᱮᱧ ᱫᱚ ᱵᱟᱭ ᱫᱟᱜ ᱠᱟᱫᱟ ᱟᱨ ᱫᱚᱢᱮ ᱫᱚ ᱵᱟᱭ ᱫᱟᱜ ᱠᱟᱫᱟ ᱫᱚᱢᱮ ᱡᱩᱨ ᱡᱩᱨ ᱫᱚ
ᱚ ᱟᱞᱮ ᱦᱚᱸ ᱚᱱᱠᱟ ᱜᱮ᱾
ᱚ ᱱᱟᱯᱟᱭ ᱜᱮ ᱛᱟᱦᱚᱞᱮ ᱡᱚᱢ ᱵᱟᱲᱟ ᱠᱚᱫᱚ ᱦᱩᱭ ᱠᱟᱱ ᱛᱟᱵᱤᱱᱟ ᱥᱮ ᱵᱟᱝ
ᱦᱳᱭ ᱢᱤᱫ ᱫᱷᱟᱣ ᱫᱚ ᱡᱚᱢ ᱦᱩ ᱟᱠᱟᱱᱟ ᱟᱨ ᱟᱹᱭᱩᱵ ᱵᱮᱲᱟ ᱦᱚᱸ, ᱠᱟᱹᱴᱤᱡ ᱟᱹᱰᱤ ᱟᱸᱡᱚᱢ ᱦᱩᱭᱩ ᱠᱟᱱᱟ ᱱᱤᱛᱚᱜ, ᱠᱤᱫᱵ ᱦᱩᱭᱩᱜᱼᱟ ᱱᱟᱜ ᱠᱷᱟᱱ᱾
ᱦᱩᱭ ᱠᱟᱱᱟᱟᱱᱟ᱾
ᱩ ᱪᱟᱹᱞᱩᱜ ᱠᱟᱱᱟ ᱟᱹᱰᱤ ᱥᱟᱛ
ᱚ ᱚ ᱱᱟᱯᱟᱭ ᱜᱮ ᱾
ᱦᱚᱭ
ᱪᱮᱫ ᱠᱚᱪᱚᱯᱮ ᱩᱛᱩᱭᱮᱫᱼᱟ, ᱟᱯᱮ ᱥᱮᱫ ᱫᱚ ᱵᱤᱨ ᱠᱚ ᱢᱮᱱᱟᱜ ᱟᱥᱮ ᱵᱟᱝ?
ᱦᱳᱭ ᱵᱤᱨ ᱠᱚ ᱢᱮᱱᱟᱜᱼᱟ᱾
ᱚ ᱛᱟᱦᱞᱮ ᱩᱫ ᱩᱛᱩ ᱠᱚᱫᱚ ᱯᱮ ᱡᱚᱢᱮᱫ ᱠᱚᱜᱮᱭᱟ᱾
ᱪᱮᱞᱤ?
ᱵᱤᱨ ᱢᱮᱱᱟᱜᱼᱼ
ᱩᱫ ᱠᱚᱫᱚ ᱟᱣᱨᱟᱜᱼᱟ, ᱟᱨ ᱡᱟᱹᱥᱛᱤ ᱫᱟᱜ ᱛᱮ ᱞᱟᱦᱚ ᱫᱟᱭ᱾ ᱛᱚᱵᱮ ᱛᱚ ᱩᱵ ᱫᱚ ᱚᱢᱚᱱᱚᱜᱼᱟ᱾
ᱟᱫᱚ ᱫᱟᱜ ᱠᱮᱫ ᱫᱚᱭ ᱱᱚᱜᱼᱚᱭ, ᱛᱮᱦᱮᱧ ᱜᱮᱥᱮ ᱵᱟᱭ ᱫᱟᱜ ᱠᱟᱫᱟ ᱛᱮᱦᱮᱧ ᱞᱟᱦᱟ ᱫᱚ ᱫᱟᱜ ᱮ ᱮᱫ ᱛᱟᱦᱮᱸᱜ ᱛᱚ᱾
ᱵᱟᱝ ᱱᱚᱣᱟ ᱫᱟᱜ ᱛᱮᱫᱚᱼᱼ ᱩᱱᱟᱹᱜ ᱴᱟ ᱫᱚ ᱵᱟᱭ ᱞᱚᱦᱚᱫ ᱠᱟᱱᱟ, ᱞᱚᱦᱚᱫ ᱞᱮᱱᱠᱷᱟᱱ ᱚᱢᱚᱱ ᱠᱚᱜᱼᱟ᱾ ᱢᱮᱱᱠᱷᱟᱱ ᱚᱢᱚᱱᱚᱜ ᱮᱦᱚᱵ ᱞᱮᱱ ᱛᱟᱦᱮᱱᱟ ᱟᱵᱟᱨᱮ ᱫᱷᱟᱹᱨᱚᱢ ᱠᱮᱫ ᱫᱚ, ᱟᱨ ᱵᱚᱱᱫᱚᱭᱱᱟ᱾
ᱚᱼ ᱚᱼ
ᱱᱟᱯᱟᱭᱟᱼᱼ
ᱟᱯᱮ ᱥᱮᱫ ᱵᱤᱨᱵᱩᱨᱩ ᱵᱟᱹᱱᱩᱜ ᱛᱮ? ᱦᱮᱞᱳ᱾ ᱦᱮᱞᱳ ᱦᱮᱞᱳ ᱦᱮᱞᱳ